ᱦᱮᱞᱳᱻ ᱟᱻ ᱟᱻ ᱟᱻ ᱟᱻ ᱟᱸᱡᱚᱢ ᱠᱟᱱᱟ?
ᱦᱚᱸ ᱟᱸᱡᱚᱢᱚᱜ ᱠᱟᱱᱟ᱾
ᱦᱚᱸ ᱡᱚᱦᱟᱨ ᱜᱮ᱾
ᱪᱮᱫᱮ ᱞᱮᱠᱟ ᱢᱮᱱᱟᱜ ᱵᱤᱱᱟ?
ᱴᱷᱤᱠ ᱜᱮᱭᱟ ᱟ ᱟ ᱟᱵᱮᱱ ᱜᱮ
ᱟᱹᱞᱤᱧ ᱦᱚᱸ ᱵᱷᱟᱭ ᱜᱮ ᱦᱮᱱᱟᱜ ᱞᱤᱧᱟ᱾
ᱦᱩᱸ ᱫᱟᱠᱟ ᱢᱮ ᱤᱥᱤᱱ ᱜᱮᱫᱟ ᱥᱮ ᱟᱨᱤ
ᱦᱩᱸ ᱟᱣᱨᱤᱭᱟ ᱚᱱᱟ ᱠᱚᱫᱚ
ᱛᱚᱵᱮ ᱟᱯᱷ ᱠᱚᱫᱚ ᱦᱩᱲᱩ ᱠᱚᱯᱮ ᱮᱨᱮᱜ ᱟ ᱥᱮ ᱟᱣᱨᱤᱭᱟ
ᱦᱩᱲᱩ ᱠᱚ ᱟᱹᱣᱨᱤ ᱞᱮ ᱮᱨᱟ ᱟᱥᱟᱲ ᱵᱚᱸᱜᱟ ᱢᱩᱪᱟᱹᱫ ᱠᱚ ᱥᱮᱫ
ᱦᱮᱸ ᱟᱨ ᱫᱟᱜ ᱠᱚᱫᱚ ᱪᱮᱫᱠᱟ ᱚᱱᱛᱮ ᱫᱟᱜ ᱡᱟᱹᱲᱤ
ᱫᱟᱜ ᱡᱟᱹᱲᱤ ᱠᱚᱫᱚᱼᱼ ᱮᱭ ᱯᱮ ᱯᱩᱱ ᱫᱤᱱ ᱦᱩᱭᱩᱭ ᱠᱟᱱᱟ ᱟᱣᱨᱤᱭᱟ ᱟᱨᱠᱤ ᱜᱚᱨᱚᱢᱮ ᱫᱚᱦᱚ ᱟᱠᱟᱫ ᱥᱤᱛᱩᱝ
ᱦᱮᱸ ᱱᱚᱛᱮ ᱦᱚᱭᱛᱚ ᱚᱱᱠᱟᱜ ᱜᱮ ᱜᱮᱥ ᱜᱚᱨᱚᱢ ᱜᱩᱡᱩᱜ ᱠᱟᱱᱟ ᱵᱟᱝ ᱚᱱᱠᱟᱭ ᱜᱮᱥ ᱜᱚᱨᱚᱢ ᱵᱩᱡᱩᱜ ᱠᱟᱱᱟ ᱮᱠᱫᱚᱢ᱾
ᱦᱚᱸᱻ
ᱟᱨ ᱱᱚᱝᱠᱟ ᱱᱚᱠᱟ ᱱᱚᱝᱠᱟ ᱫᱟᱜ ᱵᱟᱭ ᱢᱮ ᱫᱟᱜ ᱜᱮᱭᱟ ᱟᱨ ᱱᱚᱝᱠᱟ ᱥᱤᱛᱩᱝ ᱫᱟᱭ ᱟᱨ ᱜᱚᱨᱚᱢ ᱦᱚᱸ ᱫᱚᱢᱮ ᱵᱩᱡᱩᱜ ᱠᱟᱱ ᱜᱮᱭᱟ᱾
ᱦᱚᱻ
ᱦᱮᱸ ᱚᱱᱛᱮ ᱜᱮ ᱪᱮᱫ ᱜᱮᱥ ᱜᱚᱨᱚᱢ
ᱦᱩᱸ
ᱦᱮᱞᱳ
ᱚᱲᱟᱜ ᱦᱚᱲ ᱠᱚ ᱪᱮᱫ ᱞᱮᱠᱟ ᱦᱮᱱᱟᱜ ᱠᱚᱣᱟ?
ᱚᱰᱮ ᱵᱮᱥ ᱵᱟᱲᱟ ᱜᱮ ᱟ ᱟ ᱟᱯᱮᱨᱮᱱ ᱠᱚᱜᱟ?
ᱟᱞᱮ ᱚᱱᱛᱮ ᱦᱚᱸ ᱟᱞᱮ ᱦᱚᱸ ᱡᱷᱚᱛᱚ ᱜᱮ ᱵᱷᱟᱜᱤ ᱜᱮ ᱢᱮᱱᱟᱜᱮ ᱞᱮᱭᱟ᱾ ᱦᱩᱸ
ᱦᱩᱸ ᱱᱚᱝᱠᱟ ᱢᱤᱧ ᱱᱚᱠᱟ ᱨᱩᱣᱟᱹ ᱦᱟᱹᱥᱩ ᱢᱮᱱᱟᱜ ᱜᱮᱭᱟ ᱱᱚᱝᱠᱟ ᱪᱚᱻ ᱚᱲᱟᱜ ᱞᱮᱠᱟᱜᱮ
ᱦᱚ ᱦᱚ
ᱦᱩᱸ
ᱟᱨ ᱫᱚ ᱪᱮᱠᱟ ᱦᱩᱭᱩᱜ ᱜᱮᱭᱟ ᱟᱯᱮ ᱥᱮᱜ
ᱪᱟᱥ
ᱦᱩᱸ ᱟᱯ ᱟᱯ ᱥᱮᱫ
ᱪᱟᱥ
ᱦᱩᱸ ᱦᱮᱸ ᱦᱮᱸ ᱦᱮᱸ ᱦᱮᱞᱳ
ᱛᱮᱞᱮ ᱨᱚᱦᱚᱭ ᱜᱮᱭᱟ
ᱢᱤᱫ ᱫᱷᱟᱣ ᱥᱮ ᱵᱟᱵᱟᱫᱷᱟᱣ ᱤᱭᱟᱹᱭ ᱜᱮᱭᱟ ᱦᱩᱲᱩ ᱯᱮ ᱨᱚᱦᱚᱭ ᱜᱮᱭᱟ?
ᱪᱮᱫ ᱪᱮᱫ ᱵᱤᱱ ᱞᱟᱹᱭ ᱚᱪᱚᱭᱮᱫᱟ ᱵᱟᱹᱧ ᱵᱩᱡᱷᱟ. ᱣ ᱮᱫᱟ
ᱢᱮᱱᱫᱟᱹᱧ ᱦᱩ ᱦᱩ ᱦᱩᱲᱩ ᱦᱩᱲᱩ ᱯᱮ ᱨᱚᱦᱚᱭ ᱜᱮᱭᱟ ᱛᱤᱱ ᱫᱷᱟᱣ ᱯᱮ ᱦᱩᱲᱩ ᱯᱮ ᱨᱚᱦᱚᱭ ᱜᱮᱭᱟ?
ᱢᱤᱫ ᱫᱷᱟᱣ ᱥᱮ ᱵᱟᱨ ᱫᱷᱟᱣ ᱫᱷᱚᱨᱚᱱ ᱡᱚᱠᱷᱟᱜ ᱢᱤᱫ ᱫᱷᱟᱣ ᱢᱤᱫ ᱫᱷᱟᱣ ᱵᱚᱨᱥᱟ ᱴᱟᱭᱤᱢ
ᱦᱚᱭ ᱵᱚᱨᱥᱟ ᱫᱚ ᱵᱟ ᱵᱟᱞᱮ ᱨᱚᱦᱚᱭ ᱜᱮᱭᱟ ᱩᱱᱟ. ᱜ ᱮᱠᱴᱟ ᱫᱚ ᱠᱷᱚᱨᱟ ᱵᱳᱨᱳ ᱟᱨ ᱠᱷᱚᱨᱟ ᱨᱮᱞᱮ ᱨᱚᱦᱚᱭ ᱜᱮᱭᱟ ᱟᱨ ᱠᱤ
ᱦᱮᱸ ᱱᱚᱛᱮ ᱫᱚ
ᱵᱚᱨᱥᱟ ᱫᱚ ᱪᱮᱫ ᱪᱤᱠᱟᱹᱜ ᱠᱟᱱᱟ ᱟᱞᱮ ᱱᱚᱛᱮ ᱫᱚ ᱵᱳᱱᱱᱟᱭ ᱜᱮᱭᱟ ᱥᱮ ᱟᱫᱚ ᱩᱱᱟᱹᱜ ᱮᱠᱴᱟ ᱫᱚ ᱚ ᱵᱟᱠᱚ ᱨᱚᱦᱚᱭ ᱜᱮᱭᱟ ᱠᱚ ᱟᱨᱠᱤ
ᱦᱩᱸ ᱫᱷᱚᱨᱚᱱ ᱫᱤᱱ ᱦᱚᱸᱯᱮ ᱨᱚᱦᱚᱭ ᱜᱮᱭᱟ? ᱪᱮᱫ ᱛᱮ ᱱᱚᱝᱠᱟ ᱱᱚᱝᱠᱟᱼᱼ
ᱨᱚᱦᱚᱭ ᱠᱟᱛᱮᱜ ᱦᱚᱸ ᱡᱟᱦᱟᱸ ᱵᱟᱹᱫ ᱠᱚ ᱵᱩᱵᱩᱡ ᱪᱟᱵᱟᱜ-ᱟ ᱥᱮ ᱡᱷᱚᱛᱚ ᱦᱩᱲᱩ ᱢᱟ ᱦᱟᱡᱟᱣ ᱪᱟᱵᱟᱜᱼᱟ ᱚᱱᱟ ᱠᱷᱛᱤᱨ ᱵᱚᱨᱥᱟ ᱫᱚ ᱵᱟᱠᱚ ᱨᱚᱦᱚᱭ ᱜᱮᱭᱟ ᱠᱚ ᱨᱚᱦᱚᱭᱟ
ᱦᱮᱸ ᱫᱟᱜ ᱱᱚᱝᱠᱟ ᱦᱟᱡᱩᱜ ᱱᱚᱝᱠᱟ ᱥᱚᱨᱚᱞ ᱫᱟᱜ ᱥᱮ ᱠᱮᱱᱮᱞ ᱛᱟᱦᱮᱸ ᱫᱟᱲᱭᱟ
ᱦᱮᱸ ᱟᱞᱮ ᱥᱮᱫ ᱫᱚ ᱥᱤᱞᱩ ᱠᱚ ᱢᱮᱱᱟᱜᱼᱟ ᱢᱤᱱᱤ ᱠᱚ ᱢᱟᱱᱮ ᱥᱟᱢ ᱢᱟᱨᱥᱟᱞ ᱠᱚᱠᱚ ᱵᱤᱫ ᱟᱠᱟᱜᱼᱟ ᱛᱚ ᱟᱫᱚ ᱚᱱᱟ ᱼᱼ ᱛᱮᱜᱮ ᱪᱟᱥ ᱦᱩᱭᱩᱜ ᱜᱮᱭᱟ ᱟᱫᱚ ᱚᱱᱟ ᱥᱮᱨᱢᱟ ᱡᱟᱲᱤ ᱫᱟᱜ ᱛᱮᱫᱚ ᱛᱤᱥᱮ ᱫᱟᱜᱟᱭ ᱛᱟᱨᱯᱚᱨᱮ ᱼᱼ ᱪᱟᱥ ᱦᱩᱭᱩᱜᱼᱟ ᱚᱱᱠᱟ ᱫᱚ ᱵᱟᱝ-ᱟ ᱢᱟᱱᱮ ᱡᱚᱱ ᱢᱤᱱᱤ ᱛᱟᱦᱮᱭᱮᱱᱟ ᱪᱟᱥᱚ ᱟᱠᱚ ᱡᱚᱱ ᱢᱤᱱᱤ ᱠᱷᱚᱱ ᱜᱮ ᱡᱷᱚᱛᱚ ᱦᱚᱲ ᱫᱟᱜ ᱠᱚ ᱦᱟᱛᱟ ᱭᱟᱠᱚ
ᱥᱮ ᱵᱟᱪᱩᱜᱼᱟ ᱚᱱᱠᱟ ᱫᱚ
ᱦᱟ ᱦᱟ
ᱦᱮᱸ ᱵᱮᱥ ᱴᱷᱤᱠ ᱨᱚᱲ ᱵᱟᱝ ᱟᱸᱡᱚᱢᱚᱜ ᱠᱟᱱ ᱛᱟᱵᱤᱱᱟ ᱾
ᱦᱮᱸ ᱱᱤᱛᱚᱜ ᱟ ᱟᱡ ᱚᱡᱚᱜ ᱠᱟᱱᱟ?
ᱦᱚᱸ ᱠᱟ. ᱡ ᱪᱩᱞᱩᱝ ᱯᱷᱟᱸᱠᱟ ᱱᱟ. ᱜ ᱨᱮ ᱵᱷᱟᱜᱤ ᱱᱚᱜ ᱡᱟᱭᱜᱟ ᱡᱟᱦᱟᱸᱨᱮ ᱱᱮᱴᱣᱟᱨᱠ ᱧᱟᱢᱟ ᱚᱸᱰᱮ ᱠᱷᱟᱱ ᱫᱚ ᱨᱚᱲ ᱵᱮᱥ ᱼᱼ ᱴᱷᱤᱠ ᱟᱸᱡᱚᱢ ᱦᱤᱡᱩᱜᱼᱟ ᱟᱨ ᱵᱤᱥᱴᱤᱠ ᱨᱚᱲ ᱟᱸᱡᱚᱢ ᱞᱮᱠᱷᱟᱱ ᱜᱮ ᱵᱷᱟᱜᱮ ᱟᱨᱠᱤ ᱾
ᱦᱮᱸ ᱢᱤᱫ ᱫᱚ ᱱᱤ ᱱᱤ ᱱᱤᱛᱚᱜ ᱨᱚᱲ‌
ᱦᱚᱸ ᱦᱚᱸ ᱟᱸᱡᱚᱢᱚᱜ ᱠᱟᱱᱟ ᱾
ᱦᱮᱸ ᱢᱮᱱᱫᱤᱧ ᱥᱚᱵᱽᱡᱤ ᱠᱚᱫᱚ ᱪᱮᱫ ᱯᱮ ᱨᱚᱦᱚᱭ ᱜᱮᱭᱟ ᱥᱚᱵᱽᱡᱤ?
ᱥᱚᱵᱡᱤ ᱵᱚᱞᱛᱮ ᱟᱞᱮ ᱱᱚᱣᱟ ᱤᱭᱟᱹ ᱨᱮᱫᱚ ᱥᱚᱵᱡᱤ ᱦᱩᱭᱩᱜ ᱜᱮᱭᱟ ᱟᱞᱩ ᱵᱟᱫᱟᱢ ᱟᱨ ᱡᱟᱦᱟᱸᱛᱮ ᱡᱷᱚᱛᱚ ᱨᱚᱠᱚᱢ ᱜᱮ ᱡᱟᱦᱟᱸ ᱥᱚᱵᱽᱡᱤ ᱠᱚ ᱢᱮᱱᱟᱜᱼᱟ ᱠᱩᱸᱫᱽᱨᱤ ᱵᱷᱤᱲᱤ ᱡᱮᱢᱚᱱ ᱥᱤᱡᱤᱱ ᱨᱮᱱᱟᱜ ᱪᱟᱥ ᱥᱤᱡᱤᱱ ᱨᱮ ᱦᱩᱭᱩᱜ ᱜᱮᱭᱟ ᱟᱨᱠᱤ ᱨᱟᱵᱟᱝ ᱫᱤᱱ ᱛᱟᱨ ᱨᱟᱵᱟᱝ ᱫᱤᱱ ᱞᱮᱠᱟ ᱥᱩᱵᱽᱡᱤ ᱠᱚ ᱪᱟᱥᱟ ᱟᱠᱚ ᱜᱚᱨᱚᱢ ᱫᱤᱱ ᱜᱚᱨᱚᱢ ᱫᱤᱱ ᱞᱮᱠᱟ ᱥᱩᱵᱽᱡᱤ ᱠᱚ ᱪᱟᱥᱟ ᱛᱟᱯᱚᱨᱮ ᱵᱟᱦᱟ ᱪᱟᱥ ᱢᱮᱱᱟᱜᱼᱟ ᱵᱟᱦᱟ ᱵᱤᱵᱷᱤᱱᱱᱚ ᱨᱚᱠᱚᱢ ᱵᱟᱦᱟ ᱢᱮᱱᱟᱜᱼᱟ ᱟᱨᱠᱤ
ᱵᱟᱦᱟ ᱠᱚᱫᱚ ᱛᱟᱣ ᱜᱮ ᱪᱮᱜ ᱠᱟᱱᱟᱜ ᱪᱮᱜ ᱠᱟᱱᱟᱜ ᱯᱮ ᱨᱚᱦᱚᱭ ᱜᱮᱭᱟ ᱵᱟᱦᱟ ᱠᱚ ᱫᱚ
ᱵᱟᱦᱟ ᱠᱚ ᱨᱚᱦᱚᱭ ᱜᱮᱭᱟ ᱠᱚ ᱜᱳᱞᱟᱯ ᱪᱟᱥ ᱱᱚᱛᱮ ᱫᱚ ᱵᱮᱥᱤ ᱦᱩᱭᱩᱜ ᱜᱮᱭᱟ ᱜᱳᱞᱟᱯ ᱾ ᱛᱟᱨᱯᱚᱨᱮ ᱜᱟᱸᱫᱟ ᱠᱚ ᱨᱚᱦᱚᱭ ᱜᱮᱭᱟ ᱠᱚ ᱟᱨ ᱛᱟᱨᱯᱚᱨᱮ ᱦᱟᱱᱟ ᱤᱡᱟ. ᱪᱚᱱᱫᱨᱚ ᱢᱩᱞᱞᱤ ᱵᱟᱦᱟ ᱠᱚ ᱡᱟᱦᱟᱸ ᱵᱟᱦᱟ ᱠᱚ ᱠᱤᱨᱤᱧ ᱛᱮ ᱧᱟᱢᱚᱜ ᱜᱮᱭᱟ ᱫᱚᱠᱟᱱ ᱠᱚ ᱨᱮ ᱾
ᱦᱮᱸ ᱚᱱᱟ ᱢᱟᱛᱚ ᱟᱨᱚ ᱠᱚ ᱥᱩᱱᱩᱢ ᱠᱟᱱᱟ ᱚᱱᱟ ᱢᱚᱛᱚ ᱚᱱᱟ ᱤᱭᱟᱹ ᱡᱟᱝ ᱛᱮᱫ ᱢᱟᱛᱚ ᱾
ᱵᱟᱝᱟ ᱥᱩᱨᱡᱚᱢᱩᱠᱷᱤ ᱫᱚ ᱟᱞᱟᱫᱟ ᱪᱚᱱᱫᱨᱚ ᱢᱚᱞᱞᱤᱠᱟ ᱫᱚ ᱟᱞᱟᱫᱟ
ᱪᱤᱜᱠᱟ ᱚᱱᱟ ᱫᱚ?
ᱚᱱᱟ ᱵᱟᱦᱟ ᱠᱚ ᱵᱟᱵᱤᱱ ᱧᱮᱞ ᱠᱟᱜᱼᱟ ᱯᱞᱟᱥᱴᱤᱠ ᱵᱟᱦᱟ ᱞᱮᱠᱟ ᱧᱮᱞᱚᱜᱼᱟ ᱪᱷᱳᱴᱳ ᱪᱷᱳᱴᱳ ᱟᱨᱠᱤ ᱛᱷᱚᱯᱟ ᱛᱷᱚᱯᱟ, ᱚᱱᱟ ᱠᱤᱨᱤᱧ ᱨᱮ ᱧᱟᱸᱜᱼᱟ ᱠᱤᱨᱤᱧ ᱛᱮ ᱧᱟᱢᱚᱜᱼᱟ ᱚᱱᱟ ᱵᱟᱦᱟ ᱠᱚᱫᱚ᱾
ᱪᱚᱱᱫᱚᱱᱢᱩᱠᱷᱤ ᱵᱟᱦᱟ ᱫᱚ ᱵᱟᱧ ᱧᱮᱞ ᱠᱟᱫᱟ ᱥᱩᱨᱡᱚᱢᱩᱠᱷᱤ ᱴᱟᱜ ᱢᱮᱱᱟᱜᱼᱟ ᱚᱱᱟ ᱵᱟᱦᱟ ᱫᱚᱧ ᱧᱮᱞ ᱠᱟᱜ ᱜᱮ ᱦᱮᱸ ᱪᱤᱜ ᱠᱟ ᱚᱱᱟ ᱫᱚ ᱧᱮᱞᱛᱮ ᱪᱤᱜ ᱠᱟ, ᱵᱟᱧ ᱧᱮᱞ ᱵᱟᱲᱟ ᱟᱠᱟᱫᱟ᱾
ᱪᱚᱱᱫᱨᱚ ᱢᱚᱞᱞᱤᱠᱟ ᱠᱚ ᱵᱟᱵᱤᱱ ᱧᱮᱞ ᱟᱠᱟᱜ-ᱟ
ᱵᱟ ᱵᱟ ᱟᱞᱮ ᱥᱮᱫ ᱫᱚ ᱵᱟᱝ ᱦᱩᱭᱩᱜ ᱜᱮᱭᱟ ᱚᱱᱟ ᱠᱚᱫᱚ ᱪᱟᱥ ᱵᱟᱥ ᱵᱟᱦᱟ ᱠᱚᱫᱚ ᱵᱷᱤᱱ ᱵᱟᱝᱠᱩ ᱨᱚᱦᱚᱭ ᱜᱮᱭᱟ ᱚᱱᱟ ᱵᱟᱦᱟ ᱠᱚ ᱫᱚ ᱟᱞᱮᱥᱮᱜ ᱫᱚ᱾
ᱚ
ᱦᱩᱸ
ᱟᱞᱮᱥᱮᱫ ᱫᱚ ᱵᱟᱦᱟ ᱜᱮᱠᱚ ᱪᱟᱥ ᱜᱮᱭᱟ ᱠᱚ ᱵᱤᱥᱤᱨ ᱵᱷᱟᱠ ᱟᱨ ᱛᱟᱨᱯᱚᱨᱮ ᱥᱚᱵᱽᱡᱤ, ᱵᱟᱫᱟᱢ ᱠᱚ ᱚᱱᱟ ᱠᱚ ᱡᱷᱚᱛᱚ ᱜᱮ ᱢᱮᱥᱟᱢᱤᱥᱤ ᱜᱤᱠᱚ ᱠᱚᱨᱟᱭ
ᱦᱮᱸ ᱱᱚᱛᱮ ᱚᱱᱟ ᱥᱚᱵᱽᱡᱤ ᱠᱚᱫᱚ ᱵᱟᱞᱮ ᱨᱚᱦᱚᱭ ᱜᱮᱭᱟ ᱦᱩᱭᱛᱚ ᱚᱱᱟ ᱤᱭᱟᱹ ᱜᱮ ᱛᱩᱲᱤ, ᱵᱟᱫᱟᱢ ᱠᱩ ᱚᱱᱟ ᱠᱩ ᱪᱟᱥ ᱦᱩᱭᱩᱜ ᱜᱮᱭᱟ᱾ ᱟᱞᱮ ᱥᱮᱫ ᱨᱮ ᱤᱭᱟᱹ ᱥᱮᱜ ᱵᱤᱥᱤ ᱵᱟᱪᱩᱜᱼᱟ ᱥᱮ ᱱᱚᱝᱠᱟ ᱫᱟᱜ ᱫᱚ ᱵᱩᱦᱩᱛ ᱴᱟᱱ ᱜᱮᱭᱟ᱾
ᱦᱚᱸ ᱦᱚᱭ ᱪᱟᱥ ᱠᱷᱮᱛᱮᱨᱮ ᱫᱟᱜ ᱠᱟᱹᱡᱪᱩᱞᱩᱝ ᱞᱟᱜᱟᱜᱼᱟ᱾ ᱫᱟᱜ ᱵᱟᱢ ᱮᱢ ᱞᱮᱠᱷᱟᱱ ᱚᱱᱟ ᱫᱟᱨᱮ ᱠᱚ ᱦᱚᱸ ᱦᱟᱨᱟᱜᱼᱟ ᱪᱤᱠᱟᱹᱛᱮ
ᱦᱮᱸ ᱟᱨ ᱱᱚᱠᱟ ᱵᱟᱱᱫᱷ ᱠᱚᱦᱚᱸ ᱢᱮᱱᱟᱜᱼᱟ ᱚᱱᱟ ᱦᱚᱸ ᱠᱟᱴᱤᱜ ᱠᱟᱴᱤᱜ ᱵᱟᱱᱫᱷ ᱢᱮᱱᱟᱜᱼᱟ ᱡᱩᱫᱤᱭᱳ ᱚᱱᱟᱠᱚ ᱫᱟᱜ ᱦᱟᱛᱟᱣ ᱢᱤᱫ ᱫᱤᱱ ᱜᱮ ᱦᱳᱭᱛᱳ ᱮᱢᱟ ᱢᱟᱭ ᱯᱟᱢᱯ ᱞᱟᱹᱜᱤᱜ ᱱᱚᱠᱟ ᱤᱭᱟᱹ ᱛᱮᱦᱚ ᱵᱟᱭ ᱮᱢᱟᱢᱟ ᱱᱚᱠᱟ ᱰᱮ. ᱨ ᱫᱚ ᱮᱢ ᱵᱟᱭ ᱮᱢᱚᱜᱟᱭ ᱵᱟᱱᱫᱷ ᱠᱷᱚᱡ ᱫᱚ ᱵᱟᱱᱫᱷ ᱵᱟᱝ ᱛᱟᱦᱮᱱ ᱛᱟᱢᱟ ᱱᱚᱝᱠᱟᱱ ᱱᱤᱡᱮᱨ ᱤᱱᱟᱹ ᱠᱷᱟᱡ ᱫᱚ ᱤᱭᱟ. ᱢ ᱫᱟᱲᱤᱭᱟᱜ ᱜᱮᱭᱟ ᱱᱚᱝᱠᱟ ᱪᱟᱥ ᱠᱩᱫᱚ᱾
ᱦᱩᱸ ᱦᱩᱸ
ᱦᱮᱸ ᱟᱫᱚ ᱚᱱᱠᱟᱱ ᱚᱠᱚᱭ ᱮ ᱮᱴᱟᱜ ᱦᱚᱲᱟᱜ ᱛᱮ ᱮᱢ ᱛᱚ ᱵᱟᱭ ᱮᱢᱚᱜᱼᱟ ᱩᱱᱤ ᱫᱚ᱾
ᱦᱚ ᱦᱚᱭ
ᱦᱮᱸ ᱦᱟᱹᱠᱩ ᱠᱚᱦᱚᱸ ᱠᱚ ᱛᱮᱦᱮᱱ ᱛᱟᱭ ᱜᱮᱭᱟ
ᱚᱸ
ᱦᱮᱸ ᱚᱱᱟ ᱱᱟᱜ
ᱱᱚᱣᱟ ᱟᱞ ᱥᱮᱫ ᱫᱚ ᱢᱟ ᱞᱟᱹᱭ ᱞᱮ ᱠᱷᱟᱱ ᱟᱫᱚ ᱯᱩᱭᱥᱟᱹ ᱫᱤᱭᱟ. ᱜᱮ ᱟᱨᱠᱤ ᱮᱢᱟᱢ ᱟᱨᱠᱤ ᱮᱢᱟᱢᱟᱠᱚ ᱡᱮᱫ ᱡᱩᱫᱤᱵᱤᱱ ᱞᱟᱹᱭᱟᱭᱟ ᱡᱮ ᱫᱟᱜ ᱞᱤᱧ ᱦᱟᱛᱟᱭᱟ ᱛᱤᱱᱟᱹᱜ ᱫᱟᱜ ᱪᱟᱞᱟᱜ ᱠᱟᱱᱟ ᱯᱩᱭᱥᱟᱹ ᱞᱤᱧ - ᱚᱭ ᱱᱚᱝᱠᱟ ᱦᱤᱥᱟᱹᱵ ᱛᱮ ᱛᱟᱦᱚᱞᱮ ᱫᱟᱜ ᱮᱢᱚᱜᱼᱟᱭ ᱟᱨᱠᱤ᱾
ᱦᱩᱸ ᱱᱚᱛᱮ ᱫᱚ ᱚᱱᱠᱟ ᱫᱚ ᱵᱟᱝ ᱵᱟᱝᱠᱩ ᱦᱮᱸ ᱜᱮᱭᱟ ᱚᱱᱛᱮ ᱫᱚ ᱡᱮ ᱵᱟ. ᱭ ᱮᱢᱟᱭᱟ ᱫᱟᱜ ᱱᱚᱝᱠᱟ ᱫᱚ ᱵᱟ
ᱟ ᱟᱞᱮᱥᱮᱫ ᱫᱟᱜ ᱠᱚ ᱮᱢᱟᱜᱼᱟ ᱪᱮᱫᱟᱜ ᱱᱚᱜᱼᱚᱭ ᱡᱮ ᱵᱚᱨᱥᱟ ᱫᱤᱱ ᱦᱮᱸᱜ ᱮᱱᱟ ᱛᱚ ᱮᱵᱟᱨᱮ ᱫᱟᱜ ᱡᱩᱫᱤ ᱵᱟᱭ ᱮᱢᱟᱭ ᱟᱭᱟᱜ ᱡᱟᱦᱟᱸ ᱯᱩᱠᱷᱤᱨᱤ ᱠᱚ ᱢᱮᱱᱟᱜᱼᱟ ᱚᱱᱟ ᱢᱟᱛᱚ ᱟᱨᱦᱚᱸ ᱯᱮᱨᱮᱡ ᱩᱛᱟᱹᱨᱚᱜᱼᱟ ᱠᱟᱴᱤᱡ ᱪᱩᱞᱩᱝ ᱠᱷᱟᱱ ᱜᱮ ᱟᱞᱮ ᱥᱮᱜ ᱢᱟ ᱫᱟᱜ ᱡᱷᱚᱨᱚᱱᱚᱜ ᱜᱮᱭᱟ ᱛᱚ ᱚᱱᱟ ᱠᱷᱟᱹᱛᱤᱨ ᱟᱫᱚ ᱟ ᱯᱩᱠᱷᱤᱨᱤ ᱴᱟᱜ ᱫᱟᱜ ᱠᱚ ᱠᱚᱢ ᱫᱚᱦᱚ ᱞᱮᱠᱷᱟᱱ ᱛᱟᱞᱮ ᱚᱸᱭ ᱵᱚᱨᱥᱟ ᱫᱤᱱ ᱟᱨᱚ ᱦᱚᱸ ᱟᱡ ᱛᱮᱜᱮ ᱫᱟᱜ
ᱦᱮᱸ ᱦᱮᱸ ᱟᱨ ᱛᱚᱵᱮ ᱱᱚᱝᱠᱟ ᱡᱩᱫᱤ ᱦᱮᱸ ᱦᱩ ᱱᱚᱠᱟ ᱱᱚᱠᱟ ᱫᱟᱜᱟᱭ ᱰᱷᱤᱨ ᱧᱚᱜ ᱛᱚᱵᱮ ᱤᱭᱟᱹ ᱥᱮᱫ ᱫᱟᱜ ᱛᱚ ᱦᱟᱡᱤᱜ ᱜᱮᱭᱟ ᱛᱚ ᱱᱚᱠᱟ ᱫᱟᱜ ᱤᱭᱟᱹ ᱥᱮᱜ ᱚᱲᱟᱜ ᱚᱲᱟᱜ ᱥᱮᱜ
ᱦᱮᱸ ᱚᱱᱟ ᱡᱚᱠᱷᱚᱱ ᱠᱚ ᱠᱮᱱᱮᱞ ᱢᱮᱱᱟᱜ ᱟᱥᱮ ᱟᱞᱮᱭᱟᱜ ᱚᱱᱟ ᱤᱭᱟᱹ ᱦᱟᱱᱟ ᱤᱭᱟᱹ ᱛᱮ ᱪᱟᱞᱟ ᱠᱟᱱᱟ ᱡᱚᱠᱷᱚᱱ ᱡᱟᱥ ᱠᱤ ᱢᱟᱱᱮ ᱫᱟᱜᱟᱭ ᱥᱮ ᱤᱭᱟᱹ ᱰᱮᱢ ᱨᱮᱱᱟᱜ ᱫᱟᱜ ᱠᱚᱠᱚ ᱟᱲᱟᱜᱟ ᱛᱚᱠᱷᱚᱱ ᱫᱚ ᱟᱞᱮ ᱞᱮ ᱰᱩᱵᱩᱡ ᱪᱟᱵᱟᱜ ᱟᱞᱮ ᱛᱚᱠᱷᱚᱱ ᱫᱚ ᱫᱚᱢᱮ ᱠᱚᱥᱴᱚ ᱛᱟᱞᱮ᱾
ᱦᱩᱸ ᱚᱝᱠᱟ ᱫᱚ ᱫᱚᱢ ᱫᱚᱢᱮ ᱠᱚᱥᱴᱚ ᱜᱮᱭᱟ ᱡᱩᱫᱤ ᱚᱲᱟᱜ ᱥᱮᱫ ᱫᱟᱜ ᱡᱩᱫᱤ ᱦᱮᱜ ᱟᱜ ᱢᱮᱭᱟ ᱛᱚᱵᱮ ᱪᱮᱠᱟ ᱦᱩᱭᱩᱜ ᱟ
ᱦᱚᱸ ᱚᱲᱟᱜᱼᱟ, ᱚᱲᱟᱜ ᱠᱚ ᱰᱩᱵᱩᱡ ᱪᱟᱵᱟᱜ ᱛᱟᱞᱮᱭᱟ᱾
ᱦᱮᱸ ᱛᱚ ᱛᱚᱵᱮ ᱛᱚᱠᱷᱱ ᱫᱚ ᱫᱚᱢᱮᱭ ᱫᱟᱠᱟᱭ ᱛᱚ ᱛᱚᱠᱷᱚᱱ ᱦᱚᱸᱯᱮ ᱛᱟᱦᱮᱱ ᱜᱮᱭᱟ ᱦᱩ ᱠᱟᱨᱮ ᱠᱟᱨᱮ ᱩᱱ ᱫᱚ
ᱛᱚᱠᱷᱚᱱ ᱫᱚ ᱟᱫᱚ ᱥᱚᱨᱠᱟᱨ ᱠᱷᱚᱱ ᱡᱟᱦᱟᱸ ᱠᱚ ᱵᱮᱵᱚᱥᱛᱷᱟ ᱟᱞᱮᱭᱟ ᱡᱟᱦᱟᱸ ᱠᱚᱨᱮ ᱚᱠᱟ ᱠᱚ ᱦᱚᱭᱛᱳ ᱵᱟᱨ ᱵᱤᱞᱰᱤᱝ ᱠᱚ ᱯᱩᱱ ᱛᱟᱞᱟ ᱵᱤᱞᱰᱤᱝ ᱠᱚ ᱢᱮᱱᱟᱜᱼᱟ ᱟᱫᱚ ᱚᱸᱰᱮ ᱡᱷᱚᱛᱚ ᱠᱚ ᱤᱫᱤ ᱞᱮᱭᱟ ᱚᱱᱠᱟ ᱟᱨᱠᱤ ᱚᱸᱰᱮ ᱜᱮ ᱟᱫᱚ ᱛᱤᱱ ᱫᱤᱱ ᱫᱟᱜ ᱵᱟᱝ ᱟᱸᱡᱮᱫᱚᱜᱼᱟ
ᱦᱮᱸ ᱛᱚ ᱪᱟᱣᱮ ᱞᱩᱜᱽᱲᱤᱡ ᱠᱚ ᱫᱚᱦᱚᱭ ᱜᱮᱭᱟ ᱛᱚ ᱚᱱᱟ ᱫᱚ
ᱪᱮᱫ
ᱦᱮᱞᱳ ᱢᱮᱱᱤᱧ ᱞᱚᱦᱚᱫ ᱜᱮᱭᱟ ᱛᱚ ᱪᱟᱣᱞᱮ ᱠᱚᱫᱚ ᱦᱩ ᱪᱟᱣᱞᱮ ᱦᱩᱲᱩ ᱡᱩᱫᱤ ᱛᱟᱦᱮᱱᱟ ᱚᱻᱲᱟᱜ ᱠᱚᱨᱮ ᱡᱟᱦᱟᱸ ᱠᱚ
ᱚ ᱪᱮᱫ ᱵᱤᱱ ᱞᱟᱜᱟ ᱡᱚᱛᱚ ᱞᱚᱦᱚᱫ ᱪᱟᱵᱟᱜ ᱛᱟᱞᱮ ᱜᱮᱭᱟ ᱡᱟᱦᱟᱸ ᱚᱲᱟᱜ ᱨᱮ ᱡᱟᱜᱮ ᱛᱟᱦᱮᱱᱟ ᱠᱤ ᱵᱟ ᱡᱟ ᱜᱮᱠᱚ ᱪᱟᱥ ᱴᱟᱥ ᱟᱵᱟ ᱛᱚᱠᱷᱚᱱ ᱫᱚ ᱯᱩᱠᱷᱨᱤ ᱨᱮ ᱡᱮᱢᱚᱱ ᱫᱟᱜ ᱛᱟᱦᱮᱱ ᱜᱮᱭᱟ ᱰᱮᱢ ᱨᱮ ᱡᱮᱢᱚᱱ ᱫᱟᱜ ᱛᱟᱦᱮᱱᱟ ᱦᱚᱴᱚᱜ ᱰᱩᱵᱩᱡ ᱫᱷᱟᱹᱵᱤᱡ ᱚᱱᱠᱟ ᱜᱮ ᱚᱲᱟᱜ ᱠᱚᱨᱮ ᱦᱚᱸ ᱚᱱᱠᱟ ᱜᱮ ᱫᱟᱜ ᱵᱚᱞᱚ ᱟᱞᱮᱭᱟ ᱯᱩᱨᱟᱹ ᱰᱟᱸᱰᱟ ᱛᱮ ᱫᱟᱜ
ᱦᱮᱸ ᱚᱱᱠᱟ ᱡᱩᱫᱤ ᱯᱮ ᱛᱚᱵᱮ ᱠᱚᱢ ᱠᱚᱥᱴᱚ ᱩᱭᱦᱟᱹᱨ ᱠᱚ ᱚᱲᱟᱜ ᱚᱲᱟᱜ ᱠᱚᱨᱮ ᱫᱚ
ᱦᱚᱸ ᱦᱚᱜ ᱚᱭ ᱛᱚ ᱞᱟᱦᱟ ᱵᱚᱪᱷᱚᱨ ᱡᱮ ᱪᱮᱠᱟ ᱵᱚᱱᱱᱟ ᱦᱩᱭ ᱞᱮᱱᱟ ᱞᱟᱦᱟ ᱵᱚᱪᱷᱚᱨ ᱫᱚ ᱟᱞᱮ ᱥᱮᱫ ᱫᱚ ᱵᱟᱞᱮ ᱰᱩᱵᱩᱡ ᱠᱟᱱᱟ ᱚᱱᱟ ᱚᱯᱚᱡᱤᱴ ᱥᱟᱭᱤᱰ ᱠᱚ ᱰᱩᱵᱩᱡ ᱱᱟ ᱚᱱᱟᱞᱟᱦᱟ ᱵᱚᱪᱷᱚᱨ ᱨᱮᱫᱚ ᱟᱞᱮ ᱥᱮᱫᱞᱮ ᱰᱩᱵᱩᱡ ᱞᱮᱱᱟᱞᱮ
ᱦᱮᱸ ᱱᱚᱛᱮ ᱫᱚ ᱦᱟᱱᱟ ᱡᱮᱢᱚᱱ ᱫᱟᱜ ᱠᱟᱫᱟᱭ ᱱᱚᱝᱠᱟ ᱟᱞ ᱚᱛ ᱯᱩᱨᱟ. ᱮᱠᱫᱚᱢ ᱤᱭᱟ. ᱞᱚᱦᱚᱫ ᱢᱮᱱᱟᱜ ᱜᱮᱭᱟ ᱡᱩᱫᱤ ᱵᱚᱱ ᱛᱚ ᱡᱩᱫᱤ ᱞᱚᱦᱚᱫ ᱛᱟᱦᱮᱱ ᱜᱮᱭᱟ ᱮᱱᱛᱮ ᱚᱲᱟᱜ ᱠᱚᱨᱮ ᱚᱛ ᱠᱚ ᱟᱨ ᱟᱨᱚ ᱚᱱᱛᱮ ᱢᱚᱛᱚ ᱟᱨᱦ ᱟᱨᱚ ᱵᱤᱥᱤ ᱦᱩᱭ ᱛᱳ
ᱦᱚ ᱟᱞᱮ ᱥᱮᱫ ᱢᱟ ᱢᱟᱹᱴᱭᱟᱹᱨ ᱫᱤᱥᱚᱢ ᱟᱨᱚ ᱞᱚᱜᱚᱱ ᱜᱮ ᱢᱟᱱᱮ ᱦᱟᱥᱟ ᱤᱭᱟᱹ ᱪᱟᱵᱟᱜᱼᱟ ᱟᱨᱠᱤ ᱞᱚᱦᱚᱫ ᱪᱟᱵᱟᱜᱼᱟ᱾ ᱵᱟᱹᱞᱤ ᱫᱤᱥᱚᱢ ᱫᱚ ᱛᱚᱵᱩ ᱦᱟᱥ ᱪᱟᱭ ᱫᱟᱜ ᱮ ᱜᱚᱦᱚᱲᱟᱭ ᱦᱟᱥᱟ ᱞᱚᱦᱚᱫ ᱛᱟᱦᱮᱱ ᱨᱮᱦᱚᱸ ᱛᱚᱵᱩ ᱫᱟᱜ ᱴᱟᱜ ᱮ ᱜᱚᱦᱚᱲ ᱪᱟᱵᱟᱭᱟ ᱟᱨ ᱢᱟᱹᱴᱭᱟᱹᱲ ᱫᱤᱥᱚᱢ ᱫᱚ ᱫᱟᱜ ᱦᱚᱸ ᱵᱟᱭ ᱜᱚᱦᱚᱲᱟ ᱫᱟᱜ ᱡᱮᱢᱚᱱ ᱠᱮ ᱛᱟᱦᱮᱱᱟ ᱛᱮᱢᱚᱱ ᱛᱟᱛᱮ ᱦᱟᱥᱟ ᱦᱟᱥᱟ ᱡᱟᱦᱟᱸ ᱛᱟᱦᱮᱱᱟ ᱚᱱᱟ ᱦᱟᱥᱟ ᱡᱚᱛᱚ
ᱦᱮᱸ ᱦᱮᱸ ᱚᱱᱠᱟ ᱚᱱᱠᱟ ᱛᱮ ᱱᱚᱠᱟ ᱫᱚ ᱟᱵᱤᱱ ᱫᱟᱜ ᱞᱮᱫ ᱜᱮᱭᱟ ᱛᱚᱠᱷᱚᱱ ᱫᱚ ᱞᱚᱦᱚᱫ ᱫᱚ ᱛᱟᱦᱮᱸ ᱠᱟᱱ ᱜᱮᱭᱟ ᱜᱟᱫᱮᱠᱚ ᱞᱚᱦᱚᱫ ᱛᱟᱦᱮᱸ ᱠᱟᱱ ᱜᱮᱭᱟ
ᱦᱮᱸ
ᱱᱚᱝᱠᱟ ᱞᱚᱦᱚᱫ ᱛᱟᱦᱮᱸ ᱠᱟᱱ ᱜᱮᱭᱟ ᱜᱟᱫᱮ ᱛᱟᱦᱮᱸ ᱠᱟᱱ ᱜᱮᱭᱟ ᱫᱷᱟᱯᱟᱜ ᱛᱟᱦᱮᱸ ᱠᱟᱱ ᱜᱮᱭᱟ ᱚᱠᱟ ᱠᱚ ᱫᱚ ᱦᱚᱜ ᱚᱭ ᱡᱮᱢᱚᱱ ᱵᱟᱝᱠᱚ ᱤᱭᱟᱹᱜ ᱠᱟᱱᱟ ᱤᱭᱟᱹ ᱟᱠᱟᱱᱟ ᱩᱞᱴᱟᱹ ᱠᱟᱱ ᱛᱟᱦᱮᱱ ᱜᱮᱭᱟ
ᱵᱟᱭ ᱡᱳᱠ ᱮ ᱵᱟᱹᱞᱤᱧ ᱟᱸᱡᱚᱢ ᱴᱷᱤᱠᱟᱹ ᱞᱮᱫᱟ ᱵᱮᱥ ᱴᱷᱤᱠ
ᱦᱮᱸ ᱱᱤᱛᱚᱜ ᱟᱸᱡᱚᱢ ᱠᱟᱱᱟ
ᱦᱚᱸ ᱟᱸᱡᱚᱢᱚᱜ ᱠᱟᱱᱟ
ᱦᱮᱸ ᱱᱚᱝᱠᱟ ᱱᱚᱝᱠᱟ ᱫᱚᱢᱮ ᱱᱚᱝᱠᱟ ᱡᱩᱫᱤ ᱫᱚᱢᱮ ᱫᱟᱜᱟᱭ ᱛᱚᱵᱮ ᱱᱚᱛᱚ ᱦᱚᱸ ᱟᱠᱟᱫ ᱜᱮᱭᱟ ᱚᱲᱟᱜ ᱚᱲᱟᱜ ᱠᱚ ᱱᱚᱝᱠᱟ ᱫᱚ ᱟᱯᱮ
ᱦᱚᱭ‌ ᱚ ᱚ ᱟᱞᱮ ᱥᱮᱫ ᱫᱚᱢ ᱫᱟᱜ ᱡᱩᱫᱤ ᱫᱟᱜ ᱯᱮ ᱢᱟᱱᱮ ᱴᱟᱱᱟ ᱡᱩᱫᱤ ᱯᱮ ᱫᱤᱱᱮ ᱫᱟᱜᱟᱭ ᱛᱟᱦᱚᱞᱮ ᱫᱚ ᱱᱚᱣᱟ ᱠᱚᱨᱮ ᱫᱚ ᱜᱚᱴᱟ ᱫᱟᱜ ᱯᱮᱨᱮᱡ ᱪᱟᱵᱟ ᱠᱟᱱᱟ ᱟᱨᱠᱤ ᱨᱟᱥᱛᱟ ᱦᱚᱸ ᱰᱩᱵᱩᱡ ᱪᱟᱵᱟᱜᱼᱟ
ᱦᱩᱸ ᱛᱚ ᱵᱚᱦᱩᱛ ᱠᱚᱥᱴᱚ ᱜᱮᱭᱟ ᱚᱱᱛᱮ ᱫᱚ ᱟᱨ ᱪᱮᱫ ᱠᱚᱭ ᱫᱚ᱾
ᱚ ᱢᱟᱱᱮ ᱵᱚᱨᱥᱟ ᱫᱤᱱ ᱜᱮᱞᱮ ᱠᱚᱥᱴᱚᱜᱼᱟ ᱯᱨᱚᱪᱩᱨ ᱞᱮ ᱠᱚᱥᱴᱚᱜ ᱜᱮᱭᱟ ᱵᱟᱠᱷᱟᱱ ᱫᱚ᱾ ᱮᱢᱱᱤ ᱥᱚᱢᱚᱭ ᱫᱚ ᱵᱟᱞᱮ ᱠᱚᱥᱴᱚᱜ ᱜᱮᱭᱟ ᱥᱩᱫᱷᱩ ᱵᱚᱨᱥᱟ ᱫᱤᱱ ᱜᱮ ᱫᱚᱢᱮ ᱦᱟᱨᱠᱮᱛᱚᱜ ᱜᱮᱭᱟ ᱛᱚᱠᱷᱚᱱ ᱫᱚ ᱡᱷᱚᱛᱚ᱾ ᱡᱚᱛᱚ ᱦᱚᱲᱟᱜ ᱢᱟᱱᱮ ᱵᱚᱛᱚᱨ ᱛᱟᱦᱮᱱ ᱫᱚ ᱮᱹᱭ ᱚᱲᱟᱜ ᱠᱚ ᱰᱩᱵᱩᱡᱚᱜ ᱛᱟᱞᱮᱭᱟ ᱢᱟᱱᱮ ᱡᱷᱚᱛᱚ ᱡᱤᱱᱤᱥ ᱡᱚᱠᱷᱚᱱ ᱰᱩᱵᱩᱡ ᱪᱟᱵᱟᱜᱼᱟ᱾ ᱟᱹᱛᱩ ᱪᱟᱵᱟᱜᱼᱟ ᱢᱤᱫᱴᱟᱝ ᱢᱟᱱᱮ ᱜᱩᱪ ᱠᱤᱪᱷᱩ ᱥᱚᱝᱥᱟᱨ ᱡᱚᱠᱷᱚᱱ ᱮᱞᱚ ᱢᱮᱞᱚ ᱪᱟᱵᱟᱜ ᱛᱟᱵᱤᱱᱟ ᱛᱚᱠᱷᱚᱱ ᱪᱮᱫ ᱞᱮᱠᱟ ᱠᱚᱥᱴᱚ ᱵᱩᱡᱷᱟᱹᱜ ᱜᱮᱭᱟ ᱥᱮ ᱦᱚᱭ
ᱟᱨ ᱱᱚᱝᱠᱟ ᱡᱩᱫᱤ ᱱᱚᱝᱠᱟ ᱡᱩᱫᱤ ᱡᱩᱤ ᱱᱚᱝᱠᱟ ᱡᱩᱫᱤ ᱫᱟᱜᱟᱭ ᱡ ᱢᱚᱛᱚ ᱵᱟᱝ
ᱪᱮᱫ
ᱦᱮᱞᱚ ᱟᱸᱡᱚᱢ ᱡᱩᱫᱤ ᱱᱚᱠᱟ ᱫᱟᱠᱟ
ᱥᱩᱨ ᱨᱮᱠᱚ ᱫᱚᱢᱮ ᱠᱚ ᱜᱩᱞ ᱠᱟᱜᱼᱟ
ᱦᱮᱞᱚ ᱦᱟᱯᱮ ᱦᱟᱞᱚᱭ ᱚᱱᱛᱮ ᱞᱤᱧ ᱪᱟᱞᱟᱜ ᱠᱟᱱᱟ ᱛᱤᱱᱟᱹᱜ
ᱟᱹᱵᱤᱱ ᱥᱩᱨ ᱨᱮ ᱢᱤᱫᱴᱟᱝ ᱟᱣᱟᱡᱽ ᱢᱤᱫᱴᱟᱝ ᱟᱸᱡᱚᱢ ᱦᱤᱡᱩᱜ ᱠᱟᱱᱟ
ᱦᱮᱸᱯᱮ ᱟᱜ ᱚᱱᱛᱮ ᱞᱤᱧ ᱪᱟᱞᱟᱜ ᱠᱟᱱᱟ
ᱦᱮᱸ
ᱦᱩᱸ
ᱦᱮᱞᱳ ᱱᱤᱛᱚᱜ ᱟᱼᱟ ᱟᱸᱡᱚᱢᱚᱜ ᱱᱤᱛᱚᱜ ᱢᱮᱱᱫᱟᱹᱧ ᱡᱩᱫᱤ ᱦᱳᱭ ᱛᱚ ᱟᱯᱮ ᱥᱮᱫ
ᱦᱚᱸ ᱦᱚᱸ
ᱵᱟᱨᱥᱟ ᱢᱟᱭ ᱛᱮ ᱢᱟᱡ ᱛᱮ ᱦᱩᱭᱩᱜ ᱜᱮᱭᱟ ᱤᱧᱟᱜ ᱨᱚᱲ ᱟᱡᱚᱢ ᱫᱟᱢ?
ᱪᱮᱫ ᱠᱚ ᱦᱩᱭᱩᱜ ᱜᱮᱭᱟ?
ᱟᱸᱡᱚᱢ ᱠᱟᱱᱟ᱾ ᱢᱮᱱᱫᱟᱹᱧ ᱡᱮ ᱟᱯᱮ ᱥᱮᱫ ᱫᱚᱢᱮ ᱫᱟᱠᱟ ᱛᱮ ᱤᱭᱟᱹ ᱠᱚ ᱵᱟᱝ ᱟᱸ ᱦᱮᱸ
ᱪᱤᱞᱤ ᱠᱚ?
ᱦᱮᱞᱳ ᱢᱮᱱ ᱱᱚᱝᱠᱟ ᱡᱩᱫᱤ ᱵᱟᱨᱚ ᱥᱚᱢᱚᱭ ᱢᱚᱡᱽ ᱴᱟ ᱵᱟᱝ ᱦᱩᱭᱩᱜ ᱜᱮᱭᱟ? ᱪᱮᱫ ᱠᱚ ᱢᱮᱱᱫᱟᱹᱧ
ᱪᱮᱫ ᱞᱮ ᱡᱚᱼ